ᱦᱮᱞᱳ
ᱦᱮᱸ ᱟᱸᱡᱚᱢᱚᱜ ᱠᱟᱱᱟ
ᱦᱚᱸ ᱟᱸᱡᱚᱢᱚᱜ ᱠᱟᱱᱟ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱢᱟ ᱛᱚᱵᱮ ᱞᱟᱹᱭ ᱢᱮ ᱦᱳᱭ ᱦᱳᱭ ᱱᱟᱯᱟᱭ ᱵᱟᱲᱟ ᱜᱮ
ᱦᱩᱭ ᱠᱟᱱᱟ
ᱟᱪᱪᱷᱟ ᱟᱢ ᱢᱟ ᱞᱟᱹᱭ ᱢᱮ ᱚᱠᱟ ᱥᱟᱛᱟᱢ ᱱᱤᱭᱮ ᱞᱟᱝ ᱜᱟᱞᱢᱟᱨᱟᱜᱼᱟ
ᱢᱟ ᱟᱢᱜᱮ ᱡᱟᱦᱟᱸᱱᱟᱜ ᱠᱚ ᱪᱮᱫ ᱠᱚᱢ ᱫᱤᱥᱟᱹᱭᱮᱫᱟ
ᱟᱪᱪᱷᱟ ᱟᱪᱷᱟ ᱱᱚᱜᱼᱚᱭ
ᱪᱮᱫ ᱠᱚ ᱢᱮᱱᱟ ᱟᱵᱚ ᱱᱚᱣᱟ ᱦᱚᱲᱢᱚ ᱫᱚᱦᱚ ᱱᱟᱯᱟᱭ ᱫᱚᱦᱚᱭ ᱞᱟᱹᱜᱤᱫ ᱛᱮ᱾ ᱪᱮᱫ ᱠᱚ ᱠᱚᱨᱟᱣ ᱫᱚᱨᱠᱟᱨ ᱟᱵᱚᱱᱟ ᱥᱮ ᱪᱮᱫ ᱠᱚ᱾ ᱢᱟᱱᱮ ᱪᱮᱫ ᱠᱚ ᱠᱚᱨᱟᱣ ᱫᱚᱨᱠᱟᱨ ᱟᱵᱚᱱᱟ ᱥᱮ ᱪᱮᱫ ᱠᱚ ᱡᱚᱢ ᱧᱩ ᱨᱮᱱᱟᱜ ᱚᱱᱟ ᱠᱚ ᱛᱷᱚᱲᱟ ᱞᱟᱹᱭ ᱛᱟᱞᱟᱝ ᱢᱮ᱾
ᱠᱚᱨᱟᱣ ᱫᱚᱨᱠᱟᱨ ᱡᱚᱢᱼᱧᱩ ᱨᱮᱱᱟᱜ ᱜᱮ ᱵᱮᱥᱴ᱾ ᱡᱚᱢ ᱧᱩ ᱨᱮ ᱠᱟᱱᱟ ᱡᱚᱛᱚ ᱠᱷᱚᱱᱟᱜ ᱵᱮᱥᱴ ᱦᱮᱸ᱾ ᱛᱚ ᱡᱚᱢ ᱧᱩ ᱠᱚ ᱴᱟᱭᱤᱢ ᱴᱟᱭᱤᱢ ᱵᱚ ᱡᱚᱢ ᱞᱮᱠᱟᱡ ᱜᱮ ᱦᱚᱲᱢᱚ ᱴᱷᱤᱠ ᱛᱟᱦᱮᱱᱟ᱾ ᱟᱫᱟᱨᱥ ᱪᱮᱫ ᱦᱚᱸ ᱵᱟᱝ ᱠᱟᱱᱟ᱾
ᱴᱟᱭᱤᱢ ᱴᱟᱭᱤᱢ ᱵᱚᱱ ᱡᱚᱢ ᱞᱮᱠᱷᱟᱱ ᱜᱮ, ᱟᱨ ᱟᱪᱪᱷᱟ ᱚᱱᱟ ᱢᱟ ᱦᱮᱸ ᱠᱟᱱ ᱜᱮ᱾ ᱟᱫᱚ ᱚᱱᱟ ᱪᱷᱟᱰᱟ ᱠᱟᱛᱮᱫ᱾ ᱴᱟᱭᱤᱢ ᱢᱟᱵᱚᱱ ᱡᱚᱢ, ᱢᱮᱱᱠᱷᱟᱱ ᱴᱟᱭᱤᱢ ᱨᱮ ᱪᱤᱫ ᱵᱚᱱ ᱡᱚᱢᱟ ᱚᱱᱟ ᱦᱚᱸ ᱢᱮᱫᱴᱟᱱ ᱵᱮᱯᱟᱨ ᱠᱟᱱᱟ᱾ ᱛᱚ ᱮᱸ ᱡᱚᱢ ᱛᱚ ᱟᱭᱢᱟ ᱨᱚᱠᱚᱢ ᱡᱤᱱᱤᱥ ᱵᱚᱱ ᱡᱚᱢᱟ᱾ ᱛᱚ ᱱᱚᱝᱠᱟ ᱜᱮ᱾ ᱡᱚᱢ ᱨᱮᱱᱟᱜ ᱦᱚᱸ ᱵᱷᱮᱜᱟᱨ ᱵᱷᱮᱜᱟᱨ᱾ ᱟᱨ ᱥᱮ ᱱᱚᱝᱠᱟ ᱯᱨᱚᱴᱤᱱ, ᱵᱷᱤᱴᱟᱢᱤᱱ ᱛᱟᱨᱯᱚᱨᱮ ᱠᱟᱨᱵᱳᱦᱟᱭᱰᱨᱮᱴ, ᱮᱸ ᱯᱷᱮᱴ, ᱟᱭᱢᱟ ᱠᱤᱪᱷᱩ ᱨᱚᱠᱚᱢ ᱡᱤᱱᱤᱥ ᱢᱮᱱᱟᱜ ᱟᱠᱟᱫᱟ᱾ ᱛᱚ ᱩᱱ ᱚᱠᱛᱚ ᱟᱵᱩ ᱥᱟᱵ ᱢᱮ᱾ ᱛᱚ ᱚᱱᱟ ᱠᱚ ᱛᱤᱱ ᱚᱠᱛᱚ ᱵᱚᱱ ᱡᱚᱢ ᱞᱮᱠᱷᱟᱡ, ᱥᱮ ᱛᱤᱱᱟᱹᱜ ᱯᱚᱨᱤᱢᱟᱱ ᱵᱚᱱ ᱡᱚᱢᱟ᱾
ᱦᱮᱸ ᱚᱱᱟ ᱫᱚ ᱦᱚᱲᱢᱚ ᱦᱤᱥᱟᱹᱵᱽ ᱨᱮᱜᱮ ᱠᱟᱱᱟ᱾
ᱦᱚᱲᱢᱚ ᱦᱤᱥᱟᱹᱵᱽ ᱦᱳᱭ ᱚᱱᱟ ᱢᱟ ᱦᱮᱸ ᱜᱮ᱾ ᱟᱫᱚ ᱱᱚᱝᱠᱟ ᱜᱮ ᱦᱚᱲᱢᱚ, ᱢᱟᱱᱮ ᱵᱷᱟᱹᱜᱤ ᱫᱚᱦᱚᱭ ᱞᱟᱹᱜᱤᱫ ᱥᱩᱫᱷᱩ ᱡᱚᱢ ᱧᱩ ᱨᱮᱱᱟᱜ ᱫᱚ ᱤᱭᱟᱹ ᱫᱚ ᱵᱟᱝ ᱠᱟᱱᱟ᱾ ᱚᱱᱟ ᱪᱷᱟᱰᱟ ᱠᱟᱛᱮᱫ ᱥᱟᱵ ᱠᱟᱜ ᱢᱮ ᱡᱟᱹᱯᱤᱫ ᱫᱚ ᱫᱚᱨᱠᱟᱨ ᱠᱟᱱ ᱜᱮᱭᱟ᱾
ᱮᱠᱫᱚᱢ ᱮᱠᱫᱚᱢ ᱡᱚᱛᱚ ᱡᱚᱛᱚ ᱞᱮᱠᱟᱱᱟᱜ ᱜᱮ ᱞᱟᱜᱟᱜᱼᱟ, ᱞᱟᱜᱟᱣ ᱫᱚ᱾
ᱦᱳᱭ ᱡᱟᱹᱯᱤᱫ ᱢᱟ ᱠᱟᱱ ᱜᱮ ᱤᱱᱟᱹ ᱪᱷᱟᱲᱟ ᱠᱟᱛᱮ ᱥᱟᱵ ᱠᱟᱜ ᱢᱮ᱾ ᱟᱢᱟᱜ ᱡᱟᱦᱟᱸ ᱢᱟᱱᱮ ᱵᱚᱰᱤ ᱠᱞᱤᱱ ᱢᱮᱱᱫᱚ ᱡᱟᱦᱟᱸ ᱩᱵ ᱠᱩᱢ ᱠᱟᱢᱪᱤᱭᱟ ᱰᱟᱹᱵᱨᱟᱹ ᱥᱟᱯᱷᱟ ᱚᱱᱟ ᱠᱩ ᱾ ᱫᱟᱜ ᱢᱚᱴᱼᱼ ᱢᱚᱴᱟᱢᱩᱴᱤ ᱧᱩ ᱦᱩᱭᱩᱜ ᱛᱟᱵᱚᱱᱟ ᱫᱩ ᱛᱷᱤᱠᱮ ᱛᱤᱱ ᱞᱤᱴᱟᱨ ᱾ ᱚᱱᱟ ᱡᱟᱦᱟᱸ ᱥᱚᱪᱚᱨᱟᱪᱚᱨ ᱵᱚᱱ ᱤᱭᱟᱹ ᱵᱟᱲᱟᱭ ᱾ ᱛᱚ, ᱱᱚᱜᱼᱚᱱᱟ ᱠᱚᱜᱮ ᱛᱷᱚᱲᱟ ᱤᱭᱟᱹ ᱦᱩᱭᱩᱜ ᱛᱟᱵᱚᱱᱟ ᱾ ᱱᱟᱯᱟᱭ ᱛᱮ ᱛᱟᱦᱮᱱ ᱦᱩᱭᱩᱜᱼᱟ ᱾ ᱦᱚᱭ ᱦᱚᱭ ᱪᱮᱫᱟᱜ ᱡᱮ ᱵᱟᱠᱷᱟᱡ ᱰᱤᱦᱟᱭᱰᱨᱮᱥᱚᱱ ᱞᱮᱠᱟᱛᱮ ᱟᱹᱰᱤ ᱦᱚᱲᱢᱚ ᱦᱚᱸ ᱞᱟᱸᱜᱟ ᱜᱮ ᱵᱩᱡᱷᱟᱹᱜᱼᱟ᱾ ᱛᱚ ᱚᱱᱟ ᱠᱷᱟᱹᱛᱤᱨ ᱛᱮ ᱫᱟᱜ ᱦᱚᱸ ᱧᱩ ᱫᱚᱨᱠᱟᱨ
ᱫᱟᱜ ᱫᱚ ᱟᱹᱰᱤ ᱤᱱᱯᱚᱴᱮᱱᱴ ᱡᱤᱱᱤᱥ ᱠᱟᱱ ᱜᱮᱭᱟ ᱯᱷᱤᱨ
ᱦᱚᱭ, ᱦᱚᱭ, ᱦᱚᱭ ᱾ ᱮ ᱡᱟᱦᱟᱸ ᱱᱟᱜ ᱜᱮ ᱡᱟᱦᱟᱸ ᱞᱮᱠᱟ ᱰᱟᱠᱛᱚᱨ ᱠᱚ ᱢᱮᱱᱟ ᱡᱮ ᱡᱚᱞ ᱠᱷᱟᱣ ᱡᱚᱞ ᱠᱷᱟᱣ ᱦᱮᱸ ᱥᱮ᱾
ᱦᱩᱸ ᱦᱚᱭᱮᱭ
ᱦᱮᱸᱛᱚ ᱱᱚᱜᱼᱚᱭ ᱱᱚᱝᱠᱟ ᱜᱮ ᱾
ᱟᱨ ᱵᱤᱥᱮᱥ ᱠᱚᱨᱮᱛᱚ ᱜᱚᱨᱚᱢ ᱫᱤᱱ ᱠᱟᱱᱟ ᱛᱚ᱾ ᱜᱚᱨᱚᱢ ᱫᱤᱱ ᱠᱟᱱᱟ, ᱫᱟᱜ ᱧᱩ ᱫᱚᱼᱼ ᱴᱷᱤᱠ ᱜᱮᱭᱟ᱾ ᱡᱟᱹᱥᱛᱤ ᱧᱚᱜ ᱛᱮᱜᱮ᱾
ᱥᱮ ᱵᱟᱝ?
ᱦᱚᱭ ᱦᱚᱭ ᱾ ᱛᱚ ᱢᱟᱱᱮ ᱱᱚᱝᱠᱟ ᱪᱮᱥᱴᱟ ᱦᱩᱭᱩᱜ ᱛᱟᱵᱱᱟ ᱡᱮ, ᱥᱮᱛᱟᱜ ᱯᱟᱭᱟᱨ ᱨᱮ ᱟᱵᱚ ᱡᱟᱹᱯᱤᱫ ᱠᱷᱚᱡ ᱵᱮᱨᱤᱫ ᱠᱟᱛᱮ ᱢᱤᱱᱤᱢᱟᱢ ᱫᱚᱥ ᱢᱤᱱᱤᱴᱼᱼ ᱮᱱᱠᱷᱟᱱ ᱡᱟᱹᱥᱛᱤ ᱜᱮᱯ ᱮᱢ ᱵᱟᱝ ᱜᱟᱱᱚᱜᱼᱟ ᱡᱚᱢ ᱡᱟᱦᱟᱱᱟᱜ ᱡᱚᱢ ᱞᱟᱹᱜᱤᱫ᱾
ᱵᱟᱝ ᱯᱨᱚᱛᱷᱚᱢ, ᱯᱨᱚᱛᱷᱚᱢ ᱫᱚ ᱯᱟᱹᱦᱤᱞ ᱫᱚ ᱫᱟᱜ ᱧᱩ ᱜᱮ ᱴᱷᱤᱠᱟ ᱠᱷᱟᱹᱞᱤ ᱯᱮᱴᱮ᱾
ᱵᱟᱝ ᱦᱮᱸ ᱚᱱᱟᱢᱟ ᱦᱮᱸ ᱜᱤ ᱢᱟᱱᱮ ᱤᱧ ᱪᱤᱫ ᱤᱧ ᱞᱟᱹᱭ ᱫᱟ᱾ ᱡᱟᱹᱯᱤᱜ ᱠᱷᱚᱡ ᱵᱮᱨᱤᱫ ᱠᱟᱛᱮ ᱫᱚᱥ ᱢᱤᱱᱤᱴ ᱜᱮᱯ ᱠᱷᱚᱱ ᱡᱟᱹᱥᱛᱤ, ᱫᱟᱜ ᱢᱟᱢ ᱧᱩᱭᱮᱫ ᱠᱟᱱ ᱜᱮ ᱫᱟᱜ ᱢᱟᱢ ᱧᱩᱭᱮᱫ ᱜᱮ ᱾ ᱚᱱᱟᱼᱼ ᱪᱷᱟᱰᱟ ᱫᱚᱥ ᱢᱤᱱᱤᱴ ᱜᱮᱯ ᱠᱷᱚᱡ ᱡᱟᱹᱥᱛᱤ ᱜᱮᱯ, ᱫᱚᱥ ᱛᱷᱮᱠᱮ ᱠᱩᱲᱤ ᱢᱤᱱᱤᱴ ᱾ ᱠᱩᱲᱤ ᱢᱤᱱᱤᱴ ᱫᱚ ᱟᱹᱰᱤ ᱡᱟᱹᱥᱛᱤᱜ ᱠᱟᱱᱟ᱾ ᱦᱟᱸ ᱛᱚ, ᱚᱱᱟ ᱚᱱᱟ ᱩᱱᱫᱚ ᱵᱟᱠᱷᱟᱱ ᱫᱚ ᱟᱵᱚ ᱦᱚᱲᱢᱚᱨᱮ ᱜᱮᱥ ᱨᱮᱱᱟᱜᱼᱼ ᱟᱭᱢᱟ ᱨᱚᱠᱚᱢ ᱥᱚᱢᱵᱷᱚᱵᱚᱱᱟ ᱛᱚᱭᱨᱤᱼᱟ ᱟᱨ ᱟᱫᱚ ᱢᱤᱫ ᱫᱤᱱ ᱨᱮᱱᱟᱜ ᱱᱚᱣᱟ ᱫᱚ ᱵᱟᱝ ᱠᱟᱱᱟ, ᱢᱮᱱᱠᱷᱟᱱ ᱟᱢ ᱨᱮᱜᱩᱞᱟᱨ ᱡᱩᱫᱤ ᱱᱚᱝᱠᱟᱢ ᱥᱟᱵ ᱠᱟᱜ ᱢᱮ ᱵᱨᱟᱥ ᱵᱟᱲᱟᱭᱮᱱᱟᱢ ᱫᱩᱲᱩᱵ ᱠᱟᱱᱟᱢ, ᱥᱟᱵ ᱠᱟᱜ ᱢᱮ ᱵᱨᱟᱥᱱᱟᱢ ᱫᱚᱥᱴᱟ ᱥᱚᱢᱚᱭ ᱵᱟᱝ ᱡᱟᱦᱟᱸ ᱨᱮᱭᱟᱜ ᱠᱟᱛᱷᱟ ᱨᱤᱧ ᱞᱟᱹᱭᱫᱟ ᱵᱨᱟᱥᱮᱱᱟᱢ ᱫᱚᱥᱴᱟ ᱥᱚᱢᱚᱭ ᱮᱠ ᱮᱠᱴᱟ ᱥᱚᱢᱚᱭ ᱫᱟᱠᱟᱢ ᱡᱚᱢᱫᱟ ᱱᱚᱜᱼᱚᱭ ᱡᱮ ᱢᱤᱫᱴᱮᱱ ᱜᱮᱯ, ᱩᱱ ᱢᱟᱨᱟᱝ ᱪᱟᱨ ᱜᱷᱚᱱᱴᱟ ᱨᱮᱱᱟᱜ ᱛᱚ ᱚᱱᱠᱟ ᱜᱮᱯ ᱫᱚᱦᱚ ᱞᱮᱠᱷᱟᱱ ᱫᱚ ᱦᱚᱲᱢᱚ ᱟᱹᱰᱤ ᱰᱷᱤᱞᱟᱹᱣ ᱪᱟᱵᱟᱜᱼᱟ ᱟᱭᱢᱟ ᱦᱚᱲ ᱜᱮ ᱟᱵᱚᱨᱮᱱ ᱠᱚ ᱱᱚᱝᱠᱟ ᱠᱚ ᱱᱚᱝᱠᱟ ᱠᱚ ᱠᱚᱨᱟᱣᱟ ᱦᱚᱭ ᱥᱮ
ᱮᱠᱫᱚᱢ ᱮᱠᱫᱚᱢ ᱠᱚᱨᱟᱣ ᱜᱮᱭᱟ ᱠᱚᱛᱚ ᱟᱨᱦᱚᱸ ᱠᱷᱟᱹᱞᱤ ᱯᱮᱴᱮ ᱪᱟ ᱧᱩ ᱵᱤᱥᱮᱥ ᱠᱚᱨᱮ ᱵᱟᱝ ᱢᱟᱦᱚᱥᱚᱭ ᱵᱤᱥᱮᱥ ᱠᱚᱨᱮ ᱠᱷᱟᱹᱞᱤ ᱯᱮᱴᱮᱼᱼ ᱪᱟ ᱧᱩ ᱵᱟᱝ ᱴᱷᱤᱠᱟᱹ ᱟᱨ ᱠᱤ, ᱠᱷᱟᱹᱭ ᱪᱟ ᱟᱨ ᱠᱤ, ᱪᱮᱫᱟᱜ ᱞᱚᱞᱚ ᱪᱟ ᱵᱚᱱ ᱧᱩᱭᱮᱫ ᱠᱟᱱ ᱥᱮᱛᱟᱜ ᱨᱮ᱾
ᱚᱱᱟ ᱫᱚ ᱥᱩᱫᱩ ᱪᱟᱦᱟ ᱥᱩᱫᱩ ᱠᱷᱟᱹᱞᱤ ᱯᱮᱴᱮ ᱫᱚ ᱵᱟᱝ ᱚᱱᱟ ᱚᱠᱟ ᱯᱮᱴᱮ ᱜᱮ ᱵᱟᱝ ᱴᱷᱤᱠᱟ
ᱦᱚᱭ, ᱦᱚᱭ, ᱦᱚᱭ
ᱦᱚᱸ ᱚᱱᱟ ᱫᱚ ᱟᱨ ᱪᱟ ᱫᱚ ᱵᱟᱝ ᱴᱷᱤᱠ ᱨᱮᱦᱚᱸ ᱟᱫᱚ ᱧᱩ ᱫᱚ ᱦᱩᱭᱩᱜ ᱜᱮᱭᱟ
ᱟᱫᱚ ᱟᱫᱚ ᱪᱟᱦᱟᱢ, ᱵᱟᱝ ᱪᱟᱢ ᱧᱩ ᱵᱟᱲᱟᱭᱟ ᱥᱮ ᱵᱟᱝ ᱟᱢ
ᱧᱩᱭ ᱜᱤᱭᱟᱹᱧ ᱤᱧ ᱫᱚ ᱟᱨ ᱵᱷᱟᱜᱤ ᱟᱹᱰᱤ ᱯᱚᱨᱤᱢᱟᱱ ᱜᱤᱧ ᱧᱩᱭ ᱜᱮᱭᱟ ᱢᱟᱱᱮ ᱱᱚᱝᱠᱟ ᱢᱟᱱᱮ ᱯᱨᱚᱛᱮᱠ ᱫᱤᱱ ᱜᱮ ᱪᱟ ᱧᱩᱭᱟ ᱪᱟ ᱫᱚ ᱥᱟᱵ ᱠᱟᱜ ᱢᱮ ᱚᱱᱠᱟ ᱡᱩᱫᱤ ᱥᱮᱛᱟᱜ ᱵᱮᱞᱟ ᱧᱮᱞ ᱦᱩᱭᱩᱜ ᱠᱷᱟᱡ ᱪᱟ ᱧᱩ ᱡᱩᱫᱤ ᱡᱟᱦᱟᱸ ᱛᱤᱥ ᱦᱩᱭᱩᱜ ᱠᱷᱟᱡ
ᱦᱮᱸ
ᱟᱸ ᱱᱚᱝᱠᱟ ᱢᱟᱱᱮ ᱤᱭᱟᱹ ᱥᱮᱛᱟᱜ ᱵᱮᱞᱟ ᱫᱚ ᱛᱚᱣᱟ ᱪᱟ ᱫᱚ ᱵᱟᱹᱧ ᱧᱩᱭᱜᱮᱭᱟ ᱢᱮᱱᱠᱷᱟᱱ ᱟᱹᱭᱩᱵ ᱵᱮᱞᱟ ᱠᱚᱨᱮ ᱫᱚ ᱛᱚᱣᱟ ᱪᱟ ᱢᱟ ᱟᱨᱦᱚᱸ ᱠᱷᱟᱨᱟᱯ ᱡᱤᱱᱤᱥ ᱠᱟᱱᱟ ᱱᱚᱣᱟ ᱵᱟᱲᱟᱭ ᱡᱤᱱᱤᱥ ᱠᱟᱱ ᱜᱮᱭᱟ ᱛᱚ ᱚᱱᱟ ᱦᱚᱸ ᱧᱩ ᱵᱟᱲᱟ ᱦᱩᱭᱩᱜ ᱜᱮᱭᱟ, ᱟᱫᱚᱢ ᱪᱮᱠᱟᱭᱟ ᱟᱫᱚ ᱚᱱᱠᱟ ᱢᱤᱫᱴᱟᱝ ᱦᱮᱣᱟ ᱢᱮᱱᱟᱜ ᱟᱠᱟᱫ-ᱟ ᱦᱚᱭᱥᱮ ᱡᱮ ᱚᱱᱠᱟᱱ ᱡᱮ ᱥᱚᱵ ᱥᱚᱢᱚᱭ ᱵᱷᱟᱜᱤ ᱡᱤᱱᱤᱥ ᱜᱮᱵᱚᱱ ᱡᱚᱢ ᱮᱫᱟ ᱚᱱᱠᱟ ᱦᱚᱸ ᱵᱟᱢ ᱢᱮᱱ ᱫᱟ, ᱡᱮᱢᱚᱱ ᱥᱤᱜᱟᱨᱮᱴ ᱯᱮᱠᱮᱴ ᱨᱮ ᱧᱮᱞᱟᱢ ᱠᱮᱱᱥᱟᱨ ᱨᱮᱱᱟᱜ ᱯᱩᱨᱟᱹ ᱪᱷᱩᱵᱤ ᱟᱭ ᱢᱮᱱᱮ ᱟᱞᱮ ᱥᱟᱢᱟᱝ ᱨᱮ ᱮ ᱮᱱᱨᱮᱦᱚᱸ ᱦᱚᱲ ᱠᱚ ᱧᱩᱭᱟ ᱦᱳᱭ ᱥᱮ ᱦᱳᱭ ᱚᱱᱮ ᱚᱱᱠᱟ ᱟᱨᱠᱤ
ᱵᱟᱝ ᱤᱧ ᱪᱟ ᱫᱚ ᱯᱷᱤᱨ ᱵᱟᱹᱧ ᱧᱩ ᱵᱟᱲᱟᱭᱟ ᱪᱟ ᱫᱚ ᱢᱟᱡᱷᱮ ᱥᱟᱡᱷᱮ
ᱦᱳᱭ ᱦᱳᱭ ᱢᱟᱱᱮ ᱤᱧ ᱦᱚᱸ ᱪᱟ ᱚᱱᱠᱟ ᱫᱚ ᱨᱮᱥᱴᱤᱠ ᱫᱚ ᱵᱟᱹᱱᱩᱜᱼᱟ ᱪᱟ ᱧᱩ ᱨᱮ ᱫᱚ ᱧᱮᱞ ᱢᱮ ᱪᱟ ᱨᱮᱱᱟᱜ ᱜᱩᱱᱟᱜᱩᱱ ᱦᱚᱸ ᱢᱮᱱᱟᱜ ᱟᱠᱟᱫ ᱜᱮᱭᱟ ᱡᱮ ᱯᱩᱨᱟᱹ ᱡᱮ ᱵᱤᱥ ᱠᱟᱱᱟ ᱚᱱᱠᱟ ᱫᱚ ᱵᱟᱝ ᱠᱟᱱᱟ ᱪᱟ ᱨᱮᱱᱟᱜ ᱜᱩᱱ ᱦᱚᱸ ᱢᱮᱱᱟᱜ ᱟᱠᱟᱫ ᱜᱮᱭᱟ ᱪᱮᱫᱟᱜ ᱡᱮ ᱤᱧ ᱦᱚᱸ ᱪᱟᱧ ᱧᱩᱭ ᱜᱮᱭᱟ ᱟᱨ ᱱᱤᱛᱚᱜ ᱦᱚᱸ ᱪᱟᱧ ᱧᱩᱭᱮᱫᱟ ᱟᱨ ᱱᱚᱝᱠᱟ ᱠᱟᱱᱟ ᱡᱮ ᱪᱟ ᱧᱩ ᱛᱮ ᱦᱚᱸ ᱚᱱᱠᱟ ᱡᱩᱫᱤ ᱛᱟᱦᱮᱱ ᱠᱷᱟᱡ ᱪᱷᱳᱴᱳ ᱢᱳᱴᱳ ᱸ ᱦᱚᱴᱚᱜ ᱨᱮᱱᱟᱜ ᱯᱨᱚᱵᱽᱞᱮᱢ ᱛᱟᱨᱯᱚᱨᱮ ᱱᱚᱝᱠᱟ ᱵᱚᱦᱚᱜ ᱠᱚ ᱦᱟᱹᱥᱩᱭᱮᱫ ᱢᱮᱭᱟ ᱚᱱᱟ ᱠᱚᱫᱚ ᱪᱟᱵᱟᱜ ᱛᱟᱢᱟ
ᱦᱳᱭ ᱪᱟ ᱧᱩ ᱫᱚ ᱴᱷᱤᱠᱟ ᱵᱚᱞᱛᱱᱟ ᱠᱟᱸᱪ ᱜᱞᱟᱹᱥ ᱨᱮ ᱟᱨᱠᱤ ᱚᱱᱟ ᱠᱷᱟᱡ ᱫᱚ ᱴᱷᱤᱠ
ᱦᱚᱭ ᱦᱚᱭ ᱠᱟᱹᱪ ᱜᱮᱞᱟᱥ ᱛᱮᱜᱮ ᱛᱚ ᱪᱟ ᱫᱚᱵᱚᱱ ᱧᱩᱭᱟ
ᱟᱨ ᱡᱮᱢᱚᱱ ᱫᱚᱠᱟᱱ ᱴᱚᱠᱟᱱ ᱠᱚᱨᱮ ᱯᱞᱟᱥᱴᱤᱠ ᱜᱤᱞᱟᱥ ᱛᱩᱫ ᱵᱟᱲᱟᱣ ᱦᱟᱵᱚᱱᱟ ᱮᱱᱛᱮᱜ ᱱᱟᱱᱟᱱ ᱫᱷᱚᱨᱚᱱ ᱨᱮᱱᱟᱜ ᱥᱮ ᱵᱟᱝ
ᱵᱟᱝ ᱟᱞᱮ ᱥᱮᱫ ᱫᱚ ᱱᱚᱛᱮ ᱫᱚ ᱯᱞᱟᱥᱴᱤᱠ ᱪᱟ ᱫᱚ ᱵᱟ ᱠᱚ ᱮᱢᱚᱜᱼᱟ ᱟᱞᱮᱥᱮᱫ ᱫᱚ ᱱᱚᱛᱮ ᱫᱚ ᱟᱸ ᱮᱠᱫᱚᱢ ᱚᱱᱠᱟ ᱦᱟᱥᱟ ᱨᱮᱱᱟᱜ ᱤᱭᱟᱹᱨᱮ ᱟᱞᱮ ᱥᱮᱫ ᱫᱚ ᱱᱚᱱᱛᱮ ᱫᱚ ᱚᱱᱠᱟᱜ ᱜᱮ ᱦᱳᱭ ᱦᱳᱭ ᱯᱞᱟᱥᱴᱤᱠ ᱨᱮᱦᱚᱸ ᱠᱚ ᱮᱢᱚᱜ ᱜᱮᱭᱟ ᱟᱫᱚ ᱢᱮᱱᱠᱷᱟᱱ ᱚᱱᱟ ᱫᱚ ᱡᱟᱭᱜᱟ ᱦᱤᱥᱟᱹᱵ ᱵᱩᱡᱽ ᱫᱟᱢ ᱛᱚ ᱯᱞᱟᱥᱴᱤᱠ ᱫᱚ ᱵᱟᱝ ᱠᱟᱜᱚᱡᱽ ᱨᱮᱭᱟᱜ ᱟᱞᱮᱥᱮᱫ ᱫᱚ ᱠᱤᱪᱷᱩ ᱠᱤᱪᱷᱩ ᱡᱟᱭᱜᱟ ᱨᱮ ᱠᱟᱜᱚᱡᱽ ᱢᱟᱱᱮ ᱡᱟᱭᱜᱟ ᱦᱤᱥᱟᱹᱵ ᱢᱮᱱᱫᱚ ᱱᱚᱝᱠᱟ ᱥᱟᱵ ᱠᱟᱜ ᱢᱮ ᱡᱟᱦᱟᱸᱴᱟᱜ ᱚᱱᱟᱢ ᱚᱠᱮᱥᱮᱱ ᱥᱮ ᱚᱱᱠᱟ ᱤᱭᱟᱹ ᱦᱩᱭᱩᱜ ᱠᱟᱱᱟ ᱯᱟᱨᱴᱤ ᱠᱚ ᱦᱩᱭᱩᱜ ᱠᱟᱱᱟ ᱩᱱ ᱚᱠ ᱛᱚᱢ ᱧᱮᱞ ᱠᱚᱣᱟ ᱦ ᱳᱦᱮᱸ ᱱᱚᱣᱟ ᱥᱮ ᱚᱱᱠᱟ ᱡᱟᱦᱱᱟᱜ ᱢᱟᱱᱮ ᱚᱱᱩᱥᱴᱷᱟᱱ ᱠᱚ ᱦᱩᱭᱩᱜ ᱚᱱᱟ ᱠᱚᱨᱮ ᱠᱚ ᱮᱢᱚᱜ ᱟᱞᱮᱥᱮᱫ ᱫᱚ ᱯᱮᱯᱟᱨ ᱠᱟᱯ ᱢᱮᱱᱟᱜ ᱟᱠᱟᱫᱟ ᱚᱱᱠᱟ ᱯᱞᱟᱥᱴᱤᱠ ᱨᱮᱭᱟᱜ ᱠᱟᱯ ᱫᱚ ᱩᱴᱷᱟᱹᱣᱩᱜ ᱟᱞᱮ ᱥᱮᱫ ᱫᱚ ᱡᱟᱭᱦᱳᱠ ᱚᱱᱟ ᱯᱮᱯᱟᱨ ᱠᱟᱯ ᱵᱷᱤᱛᱨᱤ ᱨᱮᱦᱚᱸ ᱢᱤᱫᱴᱮᱱ ᱢᱟᱭᱠᱨᱳ ᱯᱞᱟᱥᱴᱤᱠ ᱦᱮᱱᱟᱜ ᱟᱠᱟᱫᱟ ᱛᱚ ᱚᱱᱟ ᱢᱟᱭᱠᱨᱳ ᱯᱞᱟᱥᱴᱤᱠ ᱦᱚᱛᱚ ᱟᱹᱰᱤ ᱢᱟᱨᱟᱝ ᱢᱤᱫᱴᱮᱱ ᱠᱷᱚᱛᱤᱭᱟᱭ ᱟᱵᱚ ᱦᱚᱲᱢᱚ ᱪᱮᱛᱟᱱ ᱦᱳᱭᱥᱮ ᱦᱟᱞᱳ ᱦᱟᱞᱳ ᱦᱟᱞᱳ ᱦᱟᱞᱳᱳᱳ
ᱛᱟᱦᱮᱞᱮ ᱢᱟ ᱴᱷᱤᱠ ᱜᱮ
ᱦᱳᱭ ᱦᱳᱭ ᱟᱢᱟᱜ ᱚᱠᱟ ᱥᱮᱫ ᱪᱚ ᱟᱢᱟᱜ ᱨᱚᱲ ᱜᱮᱫ ᱤᱭᱟᱹ ᱞᱮᱱ ᱛᱟᱢᱟ ᱵᱟᱝ ᱟᱡᱚᱢᱚᱜ ᱠᱟᱱ ᱛᱟᱢ ᱛᱟᱦᱮᱱᱟ ᱨᱚᱲ᱾ ᱦᱟᱞᱳ ᱦᱟᱞᱳ ᱦᱮᱞᱳ ᱦᱟᱞᱳ ᱦᱟᱞᱳ ᱦᱟᱞᱳ ᱦᱟᱞᱳ ᱦᱟᱞᱳ ᱦᱟᱞᱳ ᱦᱟᱞᱳ